ᱚ᱾
ᱦᱮᱸ ᱜᱚᱝᱠᱮ, ᱡᱚᱦᱟᱨ ᱜᱮ᱾
ᱦᱳᱭ, ᱡᱚᱦᱟᱨ ᱡᱚᱦᱟᱨ᱾
ᱦᱩᱸ᱾
ᱦᱩᱸ᱾
ᱪᱮᱜ ᱠᱚᱢ ᱪᱤᱠᱟᱭᱫᱟ ᱛᱟᱦᱚᱞᱮ?
ᱪᱤᱭᱟᱹ ᱦᱚᱸ ᱵᱟᱝ ᱱᱚᱜᱼᱚᱭ ᱚᱲᱟᱜ ᱨᱮᱜᱮ᱾
ᱚ ᱫᱟᱠᱟ ᱠᱚ ᱡᱚᱢ ᱦᱳᱭᱱᱟ ᱥᱮ ᱟᱹᱣᱨᱤ?
ᱫᱟᱠᱟ ᱠᱚᱫᱚ ᱦᱟᱸᱜ ᱟᱹᱣᱨᱤ ᱡᱚᱢ ᱦᱩᱭᱩᱜᱼᱟ, ᱤᱥᱤᱱ ᱵᱟᱲᱟ ᱦᱩᱭ ᱟᱠᱟᱱᱟ ᱡᱚᱢ ᱦᱩᱭᱩᱜᱼᱟ ᱮᱨᱯᱚᱨ᱾
ᱦᱩᱸ, ᱪᱮᱫ ᱩᱛᱩ ᱦᱩᱭ ᱠᱟᱱᱟ ᱛᱟᱦᱞᱮ ᱛᱤᱦᱤᱱ ᱫᱚ? ᱦᱚᱜᱼᱚᱭ ᱤᱧ ᱫᱩᱲᱩᱵ ᱵᱟᱲᱟ ᱠᱟᱱᱟ᱾
ᱢᱚᱸᱡᱽ ᱵᱟᱲᱟ ᱜᱮᱭᱟ ᱯᱮ?
ᱦᱮᱸ, ᱢᱚᱡᱽ ᱵᱟᱲᱟ ᱜᱮ, ᱟᱯᱮ ᱜᱮ?
ᱟᱞᱮ ᱦᱚᱸ᱾ ᱴᱷᱤᱠ ᱜᱮ ᱟᱹᱡᱚᱢᱚᱜ ᱠᱟᱱᱟ?
ᱦᱮᱸ, ᱴᱷᱤᱠ ᱜᱮᱭᱟ ᱱᱚᱛᱮ ᱤᱧᱟᱜ?
ᱦᱮᱸ, ᱟᱸᱡᱚᱢᱚᱜ ᱠᱟᱱᱟ ᱵᱷᱟᱞᱮ ᱜᱮ ᱦᱩᱸ᱾ ᱛᱟᱦᱚᱞᱮ ᱜᱚᱞᱯᱚ ᱠᱚ ᱞᱟᱹᱭ ᱛᱟᱞᱟᱝ ᱢᱮ, ᱛᱤᱦᱤᱝ ᱪᱮᱫ ᱛᱟᱞᱟᱝ ᱜᱚᱞᱯᱷᱚᱭᱟ᱾
ᱜᱚᱞᱯᱚ ᱪᱮᱫ ᱛᱮ ᱞᱟᱹᱭᱢᱮ ᱚᱠᱟᱴᱟᱜ ᱮᱢ ᱠᱩᱥᱤᱭᱟᱜ ᱟᱢ ᱵᱤᱥᱤ?
ᱦᱩᱸᱻ᱾
ᱠᱩᱥᱤ ᱫᱚ ᱚᱠᱟᱴᱟᱜ ᱮᱢ ᱠᱩᱥᱤᱭᱟᱜᱼᱟ ᱚᱠᱟᱴᱟᱜ ᱱᱤᱛᱚᱜ ᱫᱚᱨᱠᱟᱨ ᱟᱞᱳᱪᱚᱱᱟ ᱚᱱᱟ ᱜᱮᱞᱟᱝ ᱫᱚᱨᱠᱟᱨ ᱞᱮᱠᱷᱟᱡ ᱜᱮ ᱟᱞᱚᱪᱚᱱᱟ ᱞᱮᱠᱷᱟᱡ ᱵᱷᱟᱹᱞᱤ ᱦᱩᱭ ᱠᱚᱜᱼᱟ ᱾
ᱦᱩᱸᱻ᱾
ᱦᱮᱸ᱾
ᱰᱟᱞ ᱫᱟᱜ ᱞᱮᱫᱟᱭ ᱥᱮ ᱵᱟᱝ ᱚᱱᱛᱮ ᱟᱹᱭᱩᱵ ᱥᱮᱫ?
ᱫᱟᱜ ᱫᱚ ᱟᱞᱮ ᱥᱮᱱ ᱫᱚᱭ ᱫᱟᱜ ᱵᱟᱲᱟᱭᱮᱜ ᱜᱮᱭᱟ ᱦᱟᱸᱜ᱾
ᱚ ᱛᱤᱦᱤᱱ ᱫᱟᱜ ᱞᱮᱫᱟᱭ ᱥᱮ ᱵᱟᱝ ᱟᱹᱭᱩᱵ ᱥᱮᱫ?
ᱛᱤᱦᱤᱧ ᱮ ᱫᱟᱜ ᱞᱮᱫᱟ, ᱟᱫᱚ ᱱᱤᱛᱚᱜ ᱦᱚᱸᱭ ᱫᱟᱜᱼᱮᱫ ᱜᱮᱭᱟ ᱟᱫᱚ
ᱚᱻ ᱱᱚᱛᱮ ᱫᱚᱭ ᱯᱷᱟᱠ ᱟᱠᱟᱫᱟ, ᱫᱟᱜ ᱮᱱ ᱠᱟᱱ ᱛᱟᱦᱮᱱᱟ ᱮᱱᱟᱝ ᱟᱭᱩᱵ ᱡᱚᱠᱷᱚᱱ᱾
ᱱᱚᱛᱮ ᱫᱚ ᱡᱚᱨᱚᱜ ᱠᱟᱱ ᱜᱮᱭᱟ ᱴᱤᱯᱤᱠ ᱴᱟᱯᱟᱠ ᱫᱚ, ᱢᱟᱱᱮ ᱫᱟᱜ ᱫᱚ ᱵᱟᱭ ᱵᱚᱱᱫᱚᱭᱮᱫᱟ ᱾ ᱟᱫᱚ ᱡᱳᱨ ᱫᱚ ᱵᱟᱝ ᱠᱷᱮᱛ ᱨᱮ ᱞᱟᱜᱟᱜ ᱞᱮᱠᱟ ᱫᱚ ᱵᱟᱝ ᱾
ᱦᱩᱸᱻ᱾
ᱛᱚ ᱥᱤ, ᱥᱤ ᱵᱟᱲᱟ ᱠᱟᱫᱟᱢ ᱥᱮ ᱟᱹᱣᱨᱤ?
ᱠᱷᱮᱛ ᱠᱚᱫᱚ ᱟᱹᱣᱨᱤ ᱥᱤ ᱦᱩᱭᱩᱜᱼᱟ, ᱫᱟᱜ ᱵᱟᱝᱛᱮ ᱥᱤ ᱵᱟᱝ ᱦᱩᱭ ᱠᱟᱱᱟ᱾
ᱦᱮᱸ᱾
ᱫᱟᱜ ᱜᱮᱛᱚ ᱵᱟᱭ ᱫᱟᱜ ᱮᱫᱟ, ᱪᱮᱫ ᱵᱷᱚᱨᱥᱟ ᱛᱮᱢ ᱥᱤᱭᱟ ᱠᱷᱮᱛ᱾
ᱦᱮᱸ, ᱪᱮᱫ ᱛᱮᱯᱮ ᱥᱤ ᱛᱟᱦᱮᱱ ᱜᱮᱭᱟ, ᱚᱱᱠᱟ ᱰᱟᱝᱨᱤ ᱱᱟᱦᱮᱞ ᱥᱮ ᱴᱮᱠᱴᱟᱨ᱾
ᱴᱨᱟᱠᱴᱟᱨ ᱠᱚᱛᱮ ᱜᱮ ᱮᱠᱷᱚᱱ ᱫᱚ ᱥᱤ ᱵᱟᱲᱟ ᱦᱩᱭᱩᱜ ᱠᱟᱱᱟ᱾
ᱦᱩᱸ, ᱮᱠᱷᱚᱱ ᱫᱚ ᱴᱮᱠᱴᱟᱨ ᱜᱮ ᱪᱟᱹᱞᱩᱜ ᱠᱟᱱᱟ ᱡᱚᱞᱫᱤ ᱦᱩᱭᱩᱜ ᱠᱟᱱᱟ᱾
ᱦᱮᱸ᱾ ᱱᱟᱦᱮᱞ ᱠᱚᱫᱚ ᱥᱚᱢᱚᱭ ᱠᱚ ᱞᱟᱜᱟᱜᱼᱟ ᱛᱚ᱾
ᱦᱩᱸ᱾
ᱚᱱᱠᱟ ᱥᱚᱢᱚᱭ ᱦᱚᱸ ᱵᱟᱝ ᱧᱟᱢᱚᱜ ᱠᱟᱱᱟ ᱛᱟᱯᱚᱨᱮ ᱚᱝᱠᱟ ᱫᱟᱜ ᱦᱚᱸ ᱵᱟᱭ ᱫᱟᱜ ᱮᱫᱟ᱾ ᱚᱱᱠᱟᱭ ᱫᱟᱜ ᱤᱫᱤ ᱞᱮᱠᱷᱟᱡ ᱱᱮᱦᱮᱞ ᱛᱮᱦᱚᱸ ᱴᱷᱤᱠᱜᱮᱭᱟ ᱟᱫᱚ ᱚᱝᱠᱟ ᱫᱚ ᱵᱟᱭ ᱫᱟᱜ ᱮᱫᱟ ᱥᱮ᱾
ᱥᱚᱠᱛᱚ-ᱥᱚᱠᱛᱚ ᱡᱮ ᱞᱮᱠᱟᱢ ᱤᱭᱟᱹᱭᱟ ᱩᱱᱟᱹᱜ ᱤᱭᱟᱹ ᱫᱚ ᱦᱟᱥᱟ ᱫᱚ᱾ ᱛᱷᱚᱲᱟ ᱞᱟᱹᱵᱤᱫ ᱜᱤ ᱛᱮᱦᱮᱱ ᱠᱦᱟᱡ ᱴᱷᱤᱠ ᱜᱤ ᱥᱤᱭᱳᱜ-ᱟ ᱱᱟᱦᱮᱞ ᱛᱮ, ᱟᱨᱟᱢ ᱛᱮᱢ ᱥᱤ ᱤᱫᱤ ᱠᱮᱜ ᱜᱤ᱾
ᱦᱩᱸ ᱤᱱᱟᱜᱮ
ᱟᱯᱮᱥᱮᱫ ᱫᱚ ᱪᱮᱫ ᱞᱮᱠᱟ ᱟᱹᱛᱩ ᱫᱤᱥᱚᱢ ᱚᱱᱛᱮ?
ᱦᱮᱸ!
ᱟᱹᱛᱩ ᱫᱤᱥᱚᱢ ᱟᱯᱮ ᱥᱮᱫ ᱫᱚ ᱪᱮᱫ ᱞᱮᱠᱟ ᱚᱱᱠᱟ ᱵᱤᱨ-ᱵᱩᱨᱩ ᱠᱚ ᱦᱮᱱᱟᱜ ᱠᱟᱫᱟ? ᱠᱟ ᱱᱚᱠᱟ ᱥᱚᱦᱚᱨ ᱵᱟᱡᱟᱨ, ᱵᱩᱨᱩ ᱠᱚ ᱦᱮᱱᱟᱜ ᱠᱟᱫ ᱜᱮᱭᱟ?
ᱵᱩᱨᱩ ᱫᱚ ᱵᱟᱹᱱᱩᱜ-ᱟ ᱵᱤᱨ ᱫᱚ ᱢᱮᱱᱟᱜ-ᱟ᱾ ᱵᱤᱨ ᱫᱚ ᱵᱟᱲᱜᱮ ᱞᱟᱛᱟᱨ ᱠᱷᱚᱡ ᱜᱮ ᱢᱮᱱᱟᱜ-ᱟ, ᱟᱫᱚ ᱵᱩᱨᱩ ᱠᱚᱫᱚ ᱦᱟᱸᱜ ᱵᱟᱹᱱᱩᱜ-ᱟ᱾
ᱩᱸ ᱦᱟᱹᱛᱤ ᱠᱚ ᱠᱚ ᱦᱮᱡ ᱵᱟᱲᱟᱜ ᱛᱟᱦᱮᱱ ᱜᱮᱭᱟ?
ᱵᱟᱝ ᱩᱱᱠᱩ ᱫᱚ ᱵᱟᱠᱚ ᱦᱮᱡ ᱵᱟᱲᱟᱜ-ᱟ᱾
ᱚᱸᱻ
ᱩᱱᱠᱩ ᱠᱚᱫᱚ ᱵᱟᱝ ᱠᱚ ᱦᱮᱡ ᱵᱟᱲᱟᱣ ᱟᱠᱟᱱᱟ᱾
ᱥᱮ
ᱛᱟᱦᱞᱮ ᱦᱩᱸ ᱟᱯᱮ ᱫᱚ ᱛᱤᱱᱟᱹᱜ ᱜᱟᱱ ᱯᱮ ᱨᱚᱦᱚᱭ ᱵᱟᱲᱟ ᱠᱮᱫᱟ?
ᱟᱞᱮ ᱨᱚᱦᱚᱭ ᱠᱟᱜ ᱜᱮᱭᱟ ᱵᱟᱨᱭᱟ ᱯᱮᱭᱟ ᱠᱷᱮᱛ᱾ ᱫᱟᱜ ᱮᱜ ᱜᱮᱭᱟ ᱚᱱᱛᱮ ᱵᱷᱟᱜᱤ ᱜᱤ ᱵᱟᱨ ᱯᱮ ᱫᱤᱱ ᱠᱷᱚᱡ ᱡᱟᱹᱯᱩᱫ ᱤᱭᱟᱹᱜᱮ ᱫᱚᱦᱚ ᱟᱠᱟᱫᱟ ᱟᱫᱚᱢ ᱜᱟᱲᱤᱡ ᱥᱤᱛᱩᱝ ᱫᱟ ᱛᱷᱚᱲᱟ ᱜᱟᱱ
ᱦᱩᱸ
ᱵᱟᱫ ᱵᱟᱠᱤ ᱫᱚᱭ ᱫᱟᱜ ᱫᱟ᱾
ᱞᱮᱠᱷᱮᱛ ᱠᱚᱨᱮ ᱫᱟᱜ ᱫᱚ ᱛᱤᱸᱜᱩᱣ ᱟᱠᱟᱱᱟ᱾
ᱦᱮᱸ ᱟᱴᱠᱟᱣ ᱫᱚ ᱟᱴᱠᱟᱣ ᱟᱠᱟᱱ ᱜᱮᱭᱟ᱾
ᱦᱩᱸ ᱡᱳᱨ ᱠᱚ ᱫᱷᱩᱨᱟᱹᱣ ᱠᱟᱱᱟ?
ᱦᱩᱸ ᱫᱷᱚᱨᱟᱹᱣ ᱫᱷᱩᱨᱟᱹᱣ ᱜᱮ᱾
ᱦᱩᱸ
ᱛᱟᱦᱚᱞᱮ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ? ᱢᱩᱪᱟᱹᱫ ᱥᱮ ᱟᱣᱨᱤ?
ᱠᱷᱚᱱ ᱫᱚ ᱵᱟᱹᱜᱤ ᱦᱟᱛᱟᱲ ᱦᱩᱭ ᱠᱟᱱᱟ᱾
ᱚᱸ ᱠᱟᱹᱢᱤ ᱦᱩᱭᱩᱜ ᱠᱟᱱᱟ ᱥᱮᱫ?
ᱠᱟᱹᱢᱤ ᱫᱚ ᱵᱟᱝᱜᱮ᱾
ᱛᱚᱣᱟᱦᱚᱞᱮ?
ᱮᱢᱱᱤ ᱵᱮᱠᱟᱨ ᱜᱮ ᱚᱲᱟᱜ ᱨᱮ᱾
ᱚᱻ
ᱯᱟᱲᱦᱟᱣ ᱠᱚᱫᱚ ᱢᱩᱪᱟᱹᱫ ᱦᱩᱭ ᱠᱟᱱᱟ᱾
ᱦᱩᱸ
ᱦᱩᱸ ᱟᱢᱟᱜ ᱪᱟᱞᱩᱜ ᱠᱟᱱ ᱜᱮᱭᱟ ᱥᱮ ᱪᱮᱫ?
ᱦᱮᱸ ᱪᱟᱹᱞᱩᱜ ᱠᱟᱱ ᱜᱮᱭᱟ, ᱢᱩᱪᱟᱹᱜ ᱦᱤᱡᱩᱜ-ᱟ ᱦᱟᱸᱜ᱾ ᱠᱷᱚᱱ ᱦᱮᱱᱟᱜ ᱜᱮᱭᱟ ᱥᱚᱢᱚᱭ ᱦᱟᱸᱜ᱾
ᱦᱩᱸ
ᱟᱯᱮ ᱚᱱᱛᱮ ᱫᱚ ᱠᱟᱹᱢᱤ ᱠᱩ ᱚᱠᱟ ᱨᱮᱠᱚ ᱪᱟᱞᱟᱣ ᱵᱟᱲᱟᱜ ᱛᱟᱦᱮᱱ ᱜᱮᱭᱟ?
ᱠᱟᱹᱢᱤ ᱫᱚ ᱚᱱᱠᱟ ᱫᱚ ᱤᱭᱟᱹ ᱫᱚ ᱵᱟᱹᱱᱩᱜ-ᱟ ᱟᱨᱠᱤ ᱚᱠᱟ ᱨᱮᱠᱚ ᱧᱟᱢᱟ ᱚᱸᱰᱮ ᱠᱚ ᱪᱟᱞᱟᱜ-ᱟ ᱟᱫᱚ ᱮᱠᱷᱚᱱ ᱫᱚ ᱢᱤᱥᱛᱨᱤ ᱠᱟᱹᱢᱤ ᱠᱚ ᱪᱟᱞᱟᱜ ᱠᱟᱱᱟ᱾
ᱦᱩᱸ᱾
ᱢᱤᱥᱛᱨᱤ ᱠᱟᱹᱢᱤ ᱵᱤᱥᱤ ᱠᱚ ᱪᱟᱞᱟᱜ ᱛᱟᱦᱮᱱᱟ ᱮᱸᱠᱷᱟᱡ ᱚᱱᱠᱟᱱ ᱠᱟᱹᱢᱤ ᱫᱚ ᱛᱟᱦᱚᱞᱮ ᱵᱟᱭᱨᱮ ᱪᱟᱞᱟᱜ ᱦᱩᱭᱩᱜᱼᱟ᱾
ᱦᱩᱸ ᱢᱟᱱᱮ ᱱᱚᱠᱟ ᱥᱩᱨ ᱨᱮᱜᱮ ᱢᱤᱥᱛᱨᱤ ᱠᱟᱹᱢᱩ ᱪᱟᱞᱟᱜᱼᱟ ᱥᱮ ᱛᱷᱚᱲᱟ
ᱦᱮᱸ ᱥᱩᱨ ᱨᱮᱜᱮ ᱢᱩᱲ ᱠᱚᱨᱮ᱾
ᱚᱸᱻ
ᱟᱹᱛᱩ ᱠᱚᱨᱮ ᱦᱚᱸ ᱦᱩᱭᱩᱜ ᱛᱟᱦᱮᱱ ᱜᱮᱭᱟ᱾
ᱛᱚᱯᱚᱜ ᱵᱟᱡᱟᱨ ᱫᱚ ᱥᱟᱺᱜᱤᱧ ᱧᱚᱜ ᱛᱟᱯᱮᱭᱟ ᱛᱟᱦᱚᱞᱮ?
ᱵᱟᱝ ᱵᱟᱡᱟᱨ ᱫᱚ ᱥᱩᱨ ᱜᱮᱭᱟ, ᱮᱢᱱᱤ ᱵᱟᱡᱟᱨ ᱫᱚ ᱠᱟᱹᱴᱤᱡ ᱵᱟᱡᱟᱨ ᱫᱚ ᱟᱨ ᱞᱟᱹᱴᱩ ᱵᱟᱡᱟᱨ ᱫᱚ ᱯᱷᱟᱨᱟᱠ ᱧᱚᱜ ᱜᱮᱭᱟ᱾
ᱚᱸ ᱚᱸ
ᱮᱢᱱᱤ ᱠᱟᱹᱴᱤᱡ ᱵᱟᱡᱟᱨ ᱠᱚᱫᱚ ᱥᱩᱨ ᱠᱚᱨᱮ ᱜᱮ ᱢᱮᱱᱟᱜᱼᱟ᱾‌
ᱫᱟᱲᱟᱱ ᱠᱚ ᱛᱟᱦᱚᱞᱮ ᱵᱟᱢ ᱪᱟᱞᱟᱣ ᱵᱟᱲᱟᱣ ᱟᱠᱟᱱᱟ ᱚᱸᱠᱟ ᱡᱟᱦᱟᱸ ᱥᱮᱜ?
ᱵᱟᱝ ᱫᱟᱲᱟᱱ ᱠᱚ ᱪᱟᱞᱟᱣ ᱵᱟᱲᱟ ᱵᱟᱝ ᱦᱩᱭ ᱠᱟᱱᱟ᱾
ᱚ, ᱰᱮᱢ ᱠᱚᱫᱚ ᱦᱮᱱᱟᱜ ᱜᱮᱭᱟ ᱥᱮ ᱵᱟᱹᱱᱩᱜᱼᱟ ᱟᱯᱮ ᱥᱮᱫ ᱛᱟᱦᱞᱮ?
ᱰᱮᱢ ᱠᱚ ᱵᱟᱹᱱᱩᱜᱼᱟ ᱥᱩᱨ ᱠᱚᱨᱮ ᱫᱚ ᱵᱟᱹᱱᱩᱜᱼᱟ᱾ ᱯᱷᱟᱨᱟᱠ ᱧᱚᱜ ᱜᱮᱭᱟ ᱪᱟᱞᱟᱜ ᱦᱩᱭᱩᱜᱼᱟ᱾
ᱚᱸᱻ ᱥᱮᱱ ᱵᱟᱲᱟᱣ ᱠᱟᱱ ᱜᱮᱭᱟᱢ ᱛᱟᱦᱚᱞᱮ ᱥᱮᱱ ᱫᱚ?
ᱦᱮᱸ ᱪᱟᱞᱟᱣ ᱵᱟᱲᱟ ᱦᱩᱭ ᱠᱟᱱ ᱜᱮᱭᱟ᱾ ᱰᱮᱢ ᱠᱚᱨᱮ ᱫᱚ ᱟᱯᱮ ᱥᱮᱜ ᱢᱮᱱᱟᱜ-ᱟ ᱥᱮ ᱪᱮᱫ?
ᱟᱞᱮᱥᱮᱜ ᱫᱚ ᱟᱞᱮᱥᱮᱜ ᱚᱸᱠᱟ ᱥᱟᱺᱜᱤᱧ ᱧᱚᱜ ᱨᱮᱜᱮ ᱦᱮᱱᱟᱜ ᱟᱠᱟᱫᱟ᱾ ᱥᱩᱨ ᱨᱮᱫᱚ ᱵᱟᱹᱱᱩᱜ ᱠᱟᱫᱟ᱾ ᱦᱮᱸ ᱪᱟᱞᱟᱣ ᱫᱚᱧ ᱪᱟᱞᱟᱣ ᱵᱟᱲᱟᱣ ᱟᱠᱟᱱᱟ ᱱᱟᱹᱣᱠᱟᱹ ᱠᱚᱨᱮ ᱯᱩᱨᱟᱹᱧ ᱫᱮᱜ ᱵᱟᱲᱟ ᱠᱟᱱᱟ᱾
ᱚ ᱵᱟᱢ ᱵᱚᱛᱚᱨᱚᱜᱼᱟ?
ᱵᱚᱛᱚᱨ ᱫᱚ ᱯᱨᱚᱛᱷᱚᱢ ᱯᱨᱚᱛᱷᱚᱢ ᱫᱚ ᱱᱟᱣᱟ ᱱᱟᱣᱟ ᱫᱚ ᱵᱚᱛᱚᱨ ᱜᱮ ᱵᱩᱡᱷᱟᱹᱜᱼᱟ᱾ ᱦᱟᱱᱛᱮ ᱱᱟᱛᱮ ᱠᱚ ᱟᱹᱪᱩᱨ ᱵᱟᱲᱟᱭᱟ᱾
ᱚ ᱤᱧᱢᱟ ᱵᱚᱛᱚᱞ ᱛᱮᱜᱮ ᱵᱟᱹᱧ ᱫᱮᱡ ᱵᱟᱲᱟᱣ ᱟᱠᱟᱱᱟ ᱪᱟᱞᱟᱣ ᱫᱚᱧ ᱪᱟᱞᱟᱣ ᱟᱠᱟᱱᱟ ᱟᱫᱚ ᱵᱚᱛᱼᱼ ᱛᱚᱨ ᱛᱮᱜᱮ ᱵᱟᱹᱧ ᱫᱮᱡᱚᱜᱼᱟ᱾
ᱦᱩᱸ,
ᱵᱚᱛᱚᱨ ᱜᱮ ᱵᱩᱡᱩᱜ ᱛᱟᱦᱮᱱᱟ ᱥᱮ᱾ ᱩᱸ, ᱟᱨ ᱫᱚᱢᱮ ᱦᱚᱲ ᱠᱚ ᱛᱟᱦᱮᱱᱟ ᱥᱮ ᱵᱚᱛ ᱛᱚᱨ ᱫᱚ ᱵᱟᱝ ᱠᱟᱱᱟ ᱛᱟᱹᱣᱨᱮᱦᱚᱸ ᱟᱫᱚ ᱵᱚᱛᱚᱨ ᱤᱧ ᱵᱩᱡᱟ ᱤᱧᱫᱚ ᱩᱱᱟᱛᱮ ᱵᱟᱹᱧ ᱫᱮᱡ ᱟᱠᱟᱱᱟ᱾ ᱪᱟᱞᱟᱣ ᱫᱚᱧ ᱪᱟᱞᱟᱣ ᱵᱟᱲᱟᱣ ᱠᱟᱱᱟ ᱫᱚᱢᱮ ᱵᱟᱨ ᱜᱮ᱾
ᱩᱸ ᱯᱟᱭᱨᱟᱜ ᱮᱢ ᱵᱟᱰᱟᱭ ᱥᱮ ᱤᱭᱟᱹ ᱜᱮ ᱵᱩᱡᱩᱜ-ᱟ᱾ ᱛᱷᱚᱲᱟ
ᱩᱸ ᱦᱩᱸ ᱰᱮᱢ ᱨᱮᱫᱚ ᱯᱟᱭᱨᱟᱜ ᱵᱟᱲᱟᱭ ᱠᱟᱛᱮᱜ ᱫᱚ ᱦᱩᱭᱩᱜᱼᱟ, ᱫᱟᱜ ᱮ ᱧᱮᱞᱚᱜᱼᱟ ᱦᱮᱸᱫᱮ ᱜᱮ᱾ ᱛᱟᱯᱚᱨᱮ ᱪᱤᱞᱤᱠ ᱠᱚ ᱛᱟᱦᱮᱱᱟ ᱵᱟᱠᱚ ᱛᱟᱦᱮᱱᱟ ᱵᱟᱝᱠᱚ ᱛᱟᱦᱮᱱ ᱨᱮᱦᱚᱸ ᱛᱚ ᱢᱤᱫᱴᱮᱜ ᱵᱚᱛᱚᱨ᱾ ᱟᱨ ᱵᱟᱠᱷᱟᱡ ᱫᱚ ᱮᱢᱱᱤ ᱠᱟᱹᱴᱤᱡ ᱠᱚᱨᱮ ᱰᱮᱢ ᱠᱚᱨᱮ ᱫᱚ, ᱥᱮᱨᱚᱠᱚᱢ ᱫᱚ ᱪᱤᱞᱤ ᱦᱚᱸ ᱵᱟᱠᱚ ᱛᱟᱦᱮᱱᱟ᱾
ᱩᱸ ᱟ ᱞᱟᱹᱴᱩ ᱞᱟᱹᱴᱩ ᱩᱜᱸ, ᱟᱫᱚ ᱵᱷᱤᱛᱤᱨ ᱤᱭᱟᱹ ᱛᱟᱞᱟ ᱫᱟᱜ ᱨᱮᱫᱚ ᱛᱷᱚᱲᱮ ᱠᱚ ᱯᱟᱭᱨᱟᱜᱼᱟ, ᱚᱱᱠᱟ ᱫᱷᱟᱨᱮ ᱥᱮᱜ ᱨᱮᱠᱚ ᱯᱟᱭᱨᱟᱜᱼᱟ ᱟᱨᱟᱢ ᱥᱮ᱾
ᱟᱨ ᱱᱟᱹᱣᱠᱟᱹ ᱦᱚᱸ ᱛᱟᱞᱟᱥᱮᱜ ᱤᱫᱤ ᱢᱮᱭᱟ᱾ ᱵᱟᱝ?
ᱦᱩᱸ, ᱱᱟᱹᱣᱠᱟᱹ ᱫᱚ ᱛᱟᱞᱟᱥᱮᱫ ᱤᱫᱤ ᱢᱮᱭᱟ ᱟᱨ ᱤᱭᱟᱹ ᱜᱮᱢ ᱵᱩᱡᱟ᱾
ᱦᱩᱸ, ᱟᱨᱠᱷᱟᱡ ᱞᱟᱹᱭ ᱟᱠᱚ ᱠᱟᱹᱴᱤᱡ ᱢᱟᱹᱴᱤᱡ ᱫᱚ ᱥᱮᱨᱚᱠᱚᱢ ᱫᱚ ᱥᱮᱨᱚᱠᱚᱢ ᱪᱤᱞᱤ ᱦᱚᱸ ᱠᱚ ᱛᱟᱦᱮᱱᱟ᱾ ᱛᱟᱹ ᱨᱮᱦᱚ ᱵᱚᱛᱚᱨ ᱵᱩᱡᱩᱜ ᱜᱮᱭᱟ᱾ ᱦᱟᱹᱠᱩ ᱦᱚᱭᱛᱳ ᱞᱟᱹᱴᱩ ᱧᱚᱜᱼᱟ ᱦᱟᱹᱠᱩ ᱠᱚ ᱧᱟᱢ ᱢᱮᱭᱟ, ᱩᱱᱠᱩ ᱫᱚ ᱵᱚᱛᱚᱨ ᱜᱮᱢ ᱵᱩᱡᱟ᱾
ᱦᱩᱸ, ᱟᱠᱟᱴᱟᱜ ᱤᱭᱟᱹ ᱨᱮᱫᱚ ᱰᱮᱢ ᱱᱤᱭᱟᱹ ᱨᱮᱫᱚ᱾ ᱛᱟᱞᱟ ᱞᱮᱠᱟ ᱛᱟᱞᱟ ᱨᱮ ᱢᱤᱫᱴᱮᱡ ᱤᱭᱟᱹ ᱞᱮᱠᱟ ᱛᱟᱦᱮᱱᱟ᱾ ᱢᱟᱱᱮ ᱚᱸᱰᱮ ᱦᱚᱸ ᱡᱟᱭᱜᱟ ᱞᱮᱠᱟ ᱛᱟᱦᱮᱱᱟ᱾ ᱠᱷᱟᱹᱞᱤ ᱚᱸᱰᱮ ᱜᱮ ᱛᱟᱦᱮᱱᱟ᱾ ᱚᱸᱰᱮ ᱦᱚᱸᱠᱚ ᱪᱟᱞᱟᱣ ᱵᱟᱲᱱᱟᱜ-ᱟ ᱱᱟᱹᱣᱠᱟᱹ ᱛᱟᱱᱥᱼᱼ ᱥᱮᱱ ᱱᱟ ᱚᱸᱰᱮᱢ ᱫᱟᱲᱟ ᱵᱟᱲᱟ ᱠᱮᱫᱟ ᱚᱱᱟ ᱴᱟᱜ ᱤᱭᱟᱹ ᱜᱮ᱾
ᱦᱩᱸ ᱚᱸᱠᱟ ᱢᱮᱱᱟᱜ ᱜᱮᱭᱟ ᱛᱚ, ᱩᱸ᱾
ᱚᱸᱰᱮ ᱦᱚ ᱫᱚᱠᱟᱱ ᱠᱚ ᱛᱟᱦᱮᱱᱟ᱾ ᱤᱭᱟᱹ ᱠᱚ
ᱦᱩᱸ ᱦᱩᱸ ᱦᱩᱸ ᱩᱸ ᱦᱩᱸ ᱚᱱᱟᱭ ᱯᱨᱟᱭ ᱞᱮᱠᱟ ᱡᱮ ᱤᱭᱟᱹ ᱨᱮ ᱜᱮ ᱚᱸᱠᱟ ᱢᱮᱱᱟᱜ ᱜᱮ ᱛᱟᱦᱮᱱ ᱜᱮᱭᱟ ᱟᱨ ᱾ ᱠᱮ ᱚᱱᱟ ᱫᱤᱯ ᱠᱚ ᱛᱟᱦᱮᱱ ᱜᱮᱭᱟ ᱾
ᱷᱩᱸᱦ ᱾
ᱷᱩᱸᱦ ᱚᱱᱟ ᱠᱚ ᱪᱟᱞᱟᱣ ᱵᱟᱲᱟ ᱠᱟᱛᱮ ᱦᱚᱸ ᱵᱷᱟᱞᱮᱹ ᱜᱮᱭᱟ ᱤᱭᱟᱹ ᱫᱚ ᱾ ᱪᱟᱞᱟᱣ ᱵᱟᱲᱟ ᱫᱚᱨᱠᱟᱨ ᱠᱟᱱ ᱜᱮᱭᱟ ᱟᱨᱠᱤ, ᱡᱟᱭᱜᱟ ᱠᱚ ᱧᱮᱞ ᱫᱚ ᱚᱵᱷᱤᱜᱚᱛᱟ ᱦᱩᱭᱩᱜᱼᱟ ᱾ ᱫᱟᱬᱟ ᱨᱮᱭᱟᱜ ᱦᱚᱸᱚᱵᱷᱤᱜᱚᱛᱟ ᱢᱮᱱᱟᱜ-ᱟ ᱛᱚ ᱾
ᱩᱸᱦ, ᱫᱟᱲᱟᱭ ᱠᱷᱟᱢ ᱵᱩᱡᱽ ᱫᱟᱲᱮᱭᱟᱜᱼᱟ ᱚᱠᱚᱭ ᱦᱟᱱᱛᱮ ᱡᱟᱦᱟᱱᱟᱜ ᱜᱮ ᱾
ᱦᱮᱸ, ᱵᱩᱡᱽ ᱫᱟᱲᱮᱭᱟᱜᱢ ᱚᱠᱟ ᱞᱮᱠᱟ ᱡᱟᱭᱜᱟ ᱚᱠᱟ ᱞᱮᱠᱟᱱᱟᱜ ᱠᱟᱱᱟ ᱦᱚᱲ ᱠᱚ ᱚᱠᱟ ᱞᱮᱠᱟᱱᱟ ᱾ ᱮᱸ ᱮᱹᱯᱚ ᱦᱚ ᱡᱩᱫᱤ ᱵᱟᱢ ᱫᱟᱲᱮᱭᱟᱜ ᱠᱷᱟᱜ ᱚᱠᱟ ᱛᱮᱦᱚᱸ ᱵᱟᱢ ᱪᱟᱞᱟᱣ ᱫᱟᱲᱮᱭᱟᱜᱼᱟ ᱾
ᱮᱸ ᱫᱟᱢ ᱫᱚᱨ ᱠᱚᱢ ᱵᱩᱡᱽ ᱫᱟᱲᱮᱭᱟᱜᱼᱟ ᱚᱱᱛᱮ ᱛᱤᱱᱟᱹᱜ ᱫᱟᱢ ᱟᱯᱮ ᱥᱮᱜ?
ᱦᱩᱸᱻ ᱾ ᱮᱹᱨᱯᱚᱨ ᱟᱢᱟᱜ ᱡᱩᱫᱤ ᱫᱟᱬᱟᱱ ᱢᱤᱫ ᱴᱮᱡ ᱦᱚ ᱦᱮᱣᱟ ᱵᱟᱝ ᱛᱟᱦᱮᱱ ᱛᱟᱢᱟ ᱵᱟᱝ
ᱦᱩᱸᱻ ᱾
ᱚᱞᱚᱜ ᱯᱟᱲᱦᱟᱜ ᱥᱮᱲᱟ ᱠᱟᱛᱮᱜ ᱦᱚ ᱵᱟᱢ ᱫᱟᱬᱟ ᱫᱟᱲᱮᱭᱟᱜᱼᱟ ᱢᱤᱫ ᱴᱮᱡ ᱵᱚᱛᱚᱨ ᱛᱟᱦᱮᱱ ᱛᱟᱢ ᱜᱮᱭᱟ ᱾
ᱪᱟᱞᱟᱜ ᱟᱢ ᱟᱢ ᱦᱳᱴᱮᱹᱞ ᱱᱤᱛᱚᱢ ᱛᱟᱦᱮᱱᱟ ᱩᱱᱤ ᱦᱳᱴᱮᱹᱞ ᱩᱱᱤ ᱢᱮᱛᱟᱭ ᱦᱩᱭᱩᱜ ᱛᱟᱢᱟ ᱪᱮᱫ ᱞᱮᱠᱟ ᱦᱮᱸ ᱥᱮ?
ᱦᱩᱸᱻ ᱾
ᱥᱩ---ᱜ ᱾
ᱚᱱᱟ ᱠᱚ ᱫᱚ ᱫᱟᱬᱟ ᱵᱟᱲᱟ ᱞᱮᱠᱷᱟᱡ ᱮᱢ ᱥᱮᱬᱟᱭᱟ ᱟᱫᱚ ᱵᱟᱢ ᱫᱟᱲᱟ ᱞᱮᱠᱷᱟᱡ ᱪᱮᱠᱟ ᱛᱮᱢ ᱥᱮᱬᱟᱭᱟ?
ᱫᱟᱬᱟ ᱞᱮᱠᱷᱟᱡ ᱫᱚᱜ ᱥᱮᱬᱟ ᱫᱚᱢ ᱥᱮᱬᱟᱭ ᱜᱮᱭᱟ ᱾
ᱩᱸᱻ ᱟᱨ ᱥᱮᱲᱟ ᱫᱚᱨᱠᱟᱨ ᱠᱟᱱᱟ ᱾
ᱦᱩᱸᱦ, ᱯ-ᱪᱟᱜ ᱚᱱᱟ ᱠᱚ ᱫᱚ
ᱪᱟ--ᱜ, ᱦᱩᱸᱦ ᱾ ᱮᱢᱚᱱ ᱪᱮᱜ ᱥᱚᱢᱚᱭ ᱯᱟᱲᱟᱣᱮᱱ ᱛᱟᱢᱟ ᱪᱟᱞᱟᱜ ᱦᱳᱭᱮᱱ ᱛᱟᱢᱟ ᱛᱚᱠᱷᱚᱱ ᱪᱮᱠᱟ ᱛᱮᱢ? ᱪᱟᱞᱟᱜ ᱦᱚᱲ ᱤᱫᱤ ᱠᱚ ᱦᱳᱭᱳᱜ ᱛᱟᱢᱟ ᱦᱚᱲ ᱟᱨ ᱦᱚ ᱠᱷᱚᱨᱪᱟ ᱞᱟᱜᱟᱜᱼᱟ ᱟᱨ ᱪᱤᱫ ᱞᱟᱜᱟᱜᱼᱟ ᱾
ᱟᱨ ᱡᱩᱫᱤ ᱵᱟᱢ ᱧᱮᱞ ᱟᱠᱟᱫᱟ ᱠᱷᱟᱡ ᱢᱟ ᱵᱟᱥ
ᱦᱩᱸᱦ ᱱᱮᱛᱟᱨ ᱫᱚ ᱵᱟᱝ ᱧᱮᱞ ᱫᱚ ᱵᱟᱹᱱᱩᱜᱼᱟ ᱡᱚ ᱛᱚ ᱜᱮ ᱡᱩᱫᱤᱢ ᱢᱚᱱᱮ ᱠᱷᱟᱢ ᱪᱟᱞᱟᱣ ᱫᱟᱲᱮᱜ ᱜᱮᱭᱟ ᱱᱮᱛᱟᱨ ᱫᱚ ᱜᱩᱜᱩᱞ ᱢᱮᱱᱟᱜᱼᱟ ᱛᱟᱯᱚᱨᱮ ᱩᱢᱟᱱᱮ ᱵᱟᱝ ᱟᱫᱚᱜᱼᱟ ᱡᱟᱭᱜᱟ ᱫᱚ ᱾
ᱱᱮᱹᱴ ᱦᱮᱱᱟᱜ ᱟᱠᱟᱫᱟ ᱚᱸᱰᱮᱢ ᱤᱭᱟᱹ ᱠᱮᱫᱟ ᱵᱟᱥ, ᱴᱨᱟᱱᱥᱞᱮᱹᱴ ᱜᱚᱫ ᱠᱟᱫᱟᱢ ᱡᱮ ᱱᱚᱣᱟ ᱫᱚ ᱱᱚᱣᱟ ᱠᱚ ᱢᱮᱛᱟᱜᱼᱟ ᱾
ᱦᱮᱸᱜ ᱦᱩᱸᱜ ᱛᱟᱦᱮᱱ ᱠᱷᱟᱡ ᱫᱚ ᱡᱚᱛᱚ ᱜᱮ ᱦᱳᱭᱳᱜᱼᱟ, ᱚᱠᱟᱴᱟᱜ ᱦᱚᱸ ᱵᱟᱝ ᱦᱳᱭ ᱫᱚ ᱵᱟᱝ ᱠᱟᱱᱟ ᱾
ᱵᱤᱱᱟ ᱯᱟᱲᱦᱟᱜ ᱦᱚᱲ ᱜᱮ ᱜᱚᱴᱟ ᱠᱚ ᱫᱟᱬᱟᱱ ᱠᱟᱱᱟ, ᱜᱚᱴᱟ
ᱟ ᱯᱟᱲᱦᱟᱣ ᱦᱚᱲ ᱜᱮ ᱵᱟᱠᱚ ᱫᱟᱲᱟ ᱫᱟᱲᱮᱭᱟᱜᱼᱟ ᱾
ᱦᱩᱸ ᱩᱱᱠᱩ ᱧᱮᱞ ᱠᱚᱢ ᱞᱟᱦᱟ ᱛᱮᱱ ᱠᱩ ᱩᱱᱠᱩ ᱡᱟᱦᱟᱭ ᱰᱟᱝᱨᱤ ᱠᱚ ᱜᱩᱯᱤ ᱠᱟᱱ ᱛᱟᱦᱮᱱᱟ
ᱩᱸᱦ ᱾
ᱯᱟᱲᱦᱟᱣ ᱫᱚ ᱢᱤᱫ ᱫᱤᱱ ᱦᱚ ᱵᱟᱠᱚ ᱯᱟᱲᱟᱜᱼᱟ ᱞᱮᱠᱤᱱ ᱢᱳᱵᱟᱭᱤᱞ ᱫᱚᱭ ᱪᱟᱹᱞᱩᱣᱟᱢᱟ ᱡᱮ ᱱᱚᱣᱟ ᱫᱚ ᱱᱚᱸᱰᱮ ᱛᱟᱦᱮᱱᱟ ᱥᱮ ᱪᱮᱫ ᱾
ᱦᱩᱸ, ᱚᱱᱟ ᱜᱮ ᱚᱱᱟ ᱫᱚ ᱢᱤᱫ ᱴᱮᱱ ᱦᱮᱣᱟ ᱠᱟᱱᱟ ᱾
ᱦᱩᱸᱦ ᱟᱢ ᱡᱩᱫᱤ ᱢᱤᱫ ᱦᱮᱸᱦ ᱾ ᱥᱮᱹᱨᱚᱠᱚᱢ ᱟᱢ ᱫᱚ ᱡᱩᱫᱤᱢ ᱫᱟᱬᱟ ᱱᱟᱠᱷᱟᱢ ᱵᱩᱡᱽ ᱫᱟᱲᱮᱭᱟᱜᱼᱟ ᱱᱚᱸᱰᱮ ᱠᱟᱨᱮᱢ ᱛᱟᱦᱮᱸ ᱞᱮᱱ ᱠᱷᱟᱱ ᱪᱮᱫ ᱚᱠᱟᱨᱮᱢ ᱪᱟᱞᱟᱜᱼᱟ ᱾
ᱪᱟ--ᱜ ᱦᱩᱸᱦ ᱾
ᱚᱠᱟᱨᱮ ᱛᱤᱱᱟᱹᱜ ᱯᱚᱭᱥᱟ ᱠᱚ ᱦᱟᱛᱟᱣᱟ ᱥᱮ ᱱᱚᱸᱰᱮ ᱫᱚ ᱠᱚ ᱮᱲᱮᱧ ᱠᱟᱱ ᱚᱸᱰᱮ ᱫᱚ ᱵᱟᱹᱧ ᱛᱟᱦᱮᱱᱟ ᱥᱮ ᱪᱮᱫ ᱾
ᱩᱸᱦ ᱾ ᱛᱟᱯᱚᱨᱮ ᱫᱟᱲᱟ ᱵᱟᱲᱟ ᱠᱟᱛᱮ ᱡᱟᱦᱟᱢ ᱵᱩᱡᱟ ᱦᱚᱲᱟᱜ ᱠᱟᱞᱪᱟᱨ ᱠᱚᱢ ᱵᱩᱡᱽ ᱫᱟᱲᱮᱭᱟᱜ-ᱟ ᱱᱚᱰᱮ ᱫᱚ ᱱᱚᱝ ᱟᱠᱟ ᱠᱚ ᱮᱱᱮᱡ ᱥᱮᱹᱨᱮᱹᱧᱟ ᱱᱚᱝᱠᱟ ᱦᱟᱱᱠᱟ ᱚᱱᱟ ᱦᱚᱢ ᱪᱟᱞᱟᱣ ᱫᱟᱲᱮᱭᱟᱜᱼᱟ ᱾
ᱟᱨᱚ ᱡᱩᱫᱤ ᱠᱚᱱᱴᱮᱱᱴ ᱠᱨᱤᱭᱮᱹᱥᱮᱱᱮᱢ ᱠᱚᱨᱟᱣ ᱠᱷᱟᱡ ᱴᱷᱤᱠ ᱜᱮ ᱵᱞᱚᱠ ᱠᱚᱢ ᱠᱚᱨᱟᱣ ᱠᱷᱟᱡ ᱫᱚ ᱾ ᱚᱱᱟᱛᱮ ᱟᱢᱟᱜ ᱦᱩᱭᱩᱜ ᱛᱟᱢᱟ᱾ ᱠᱚᱨᱟᱣ ᱠᱮᱫ ᱜᱮᱢ ᱟᱲᱟᱜ ᱠᱮᱫᱟᱢ ᱵᱟᱥ, ᱥᱮᱭ ᱮᱥᱮ ᱨᱮᱦᱚᱢ ᱫᱟᱬᱟᱱ ᱠᱟᱱᱟ ᱠᱚᱨᱟᱣ ᱠᱮᱫᱟᱢ ᱟᱲᱟᱜ ᱠᱮᱫᱟᱢ᱾
ᱚ ᱚᱱᱟᱨᱮ ᱡᱚᱛᱚ ᱦᱚᱲ ᱫᱟᱨᱟ ᱵᱟᱝ ᱦᱩᱭᱩᱜᱼᱟ ᱢᱟᱱᱮ, ᱚᱱᱟ ᱢᱮᱫᱴᱮᱡ ᱦᱮᱣᱟ ᱞᱟᱜᱟᱜᱼᱟ᱾
ᱦᱩᱸ ᱯᱚᱨᱛᱷᱚᱢ ᱯᱚᱨᱛᱷᱚᱢ ᱫᱚ ᱦᱳᱭᱳᱜ-ᱟ ᱪᱮᱫ ᱤᱧ ᱢᱮᱱᱟ ᱵᱟᱹᱧ ᱵᱩᱡᱽ ᱫᱟᱲᱮᱭᱟᱜ ᱠᱟᱱ ᱫᱚ᱾ ᱞᱟᱡᱟ ᱯᱟᱲᱟ ᱜᱮᱢ ᱟᱹᱭᱠᱟᱹᱣᱟ ᱚᱱᱟ ᱦᱮᱸ ᱨᱚᱲ ᱠᱚ ᱴᱷᱤᱠ ᱵᱟᱝ ᱟᱸᱡᱚᱢᱚᱜ ᱠᱟᱱ ᱛᱤᱧᱟᱹ ᱪᱮᱫ ᱞᱮᱠᱟᱪᱚᱧ ᱧᱮᱞᱚᱜ ᱠᱟᱱᱟ᱾
ᱦᱮᱸ᱾
ᱟᱫᱚ ᱚᱱᱟ ᱠᱚ ᱧᱮᱞ ᱞᱮᱠᱷᱟᱡ ᱫᱚ ᱵᱟᱵᱚᱱ ᱫᱟᱲᱮᱭᱟᱜᱼᱟ ᱪᱮᱫ ᱜᱮ᱾
ᱦᱮᱸ, ᱛᱟᱯᱚᱨ ᱯᱚᱛᱷᱚᱢ ᱫᱚ ᱡᱚᱛᱚ ᱚᱱᱠᱟ ᱜᱮ ᱵᱩᱡᱩᱜᱼᱟ᱾
ᱦᱩᱸ ᱛᱟᱯᱚᱨᱮᱢ ᱤᱭᱟᱹ ᱦᱮᱣᱟ ᱦᱮᱣᱟ ᱞᱮᱱᱠᱷᱟᱡ ᱫᱚ ᱴᱷᱤᱠ ᱜᱮ ᱛᱚᱠᱷᱚᱱ ᱫᱚ᱾
ᱦᱩᱸ᱾ ᱱᱤᱭᱟᱹ ᱜᱮ᱾ ᱟᱫᱚ ᱦᱮᱣᱟᱜ ᱞᱟᱜᱟᱣ ᱵᱚᱱᱟ ᱥᱮ᱾
ᱦᱩᱸ᱾ ᱛᱟᱦᱞᱮ ᱰᱟᱹᱝᱨᱤ ᱠᱚᱫᱚ ᱦᱮᱱᱟᱜ ᱠᱚᱛᱟ ᱯᱮᱭᱟ ᱥᱮ ᱵᱟᱝ?
ᱦᱩᱸ?
ᱰᱟᱹᱝᱨᱤ ᱢᱮᱨᱚᱢ ᱠᱚᱫᱚ, ᱥᱤᱢ ᱠᱚ᱾
ᱵᱟᱝᱨᱤ ᱢᱮᱨᱚᱢ ᱠᱚᱫᱚ ᱱᱮ ᱦᱟᱞᱮ ᱫᱚ ᱦᱟᱸᱜ ᱵᱟᱹᱱᱩᱜ ᱠᱚ ᱛᱟᱞᱮᱭᱟ ᱵᱟᱞᱮ ᱫᱚᱦᱚ ᱟᱠᱟᱫ ᱠᱚᱣᱟ᱾
ᱚ ᱪᱤᱞᱤ ᱠᱚᱯᱮ ᱫᱚᱦᱚ ᱠᱟᱜ ᱠᱚᱣᱟ ᱥᱩᱠᱨᱤ ᱢᱮᱨᱚᱢ ᱠᱚ?
ᱵᱟᱹᱱᱩᱜ ᱠᱚᱣᱟ ᱪᱤᱞᱤ ᱜᱮ ᱜᱩᱯᱤ ᱦᱚᱲ ᱟᱥᱚᱞ ᱵᱟᱹᱱᱩᱜ ᱠᱚ ᱛᱟᱞᱮᱭᱟ ᱦᱚᱲ ᱞᱮ ᱠᱚᱢ ᱧᱚᱜ ᱜᱮᱭᱟ᱾ ᱛᱟᱦᱚᱞᱮ ᱟᱫᱚ ᱚᱠᱚᱭ ᱜᱩᱯᱤ ᱫᱚ ᱩᱱᱠᱩ ᱛᱟᱦᱮᱸ ᱠᱚᱛᱮ ᱜᱮᱞᱮ ᱢᱤᱫ ᱦᱚᱲ ᱫᱚ ᱯᱩᱨᱟᱹ ᱯᱷᱟᱠᱟ ᱜᱮ ᱫᱚᱦᱚ ᱞᱟᱜᱟᱜᱼᱟ᱾
ᱦᱩᱸ᱾
ᱩᱱᱠᱩ ᱫᱚ ᱜᱩᱯᱤ ᱤᱫᱤ ᱠᱚ ᱞᱟᱜᱟ-ᱟ᱾
ᱩᱸᱜ ᱩᱱᱠᱩ ᱦᱚᱸ ᱛᱚ ᱧᱮᱞ ᱠᱚ ᱦᱩᱭᱩᱜᱼᱟ, ᱩᱱᱠᱩ ᱦᱚᱸ ᱛᱚ ᱡᱚᱢᱟ ᱠᱚ ᱪᱤᱠᱟᱹᱟ ᱠᱚ᱾
ᱦᱳᱭ ᱩᱱᱠᱩ ᱛᱟᱦᱮᱸ ᱚᱨᱠᱟᱨ ᱠᱟᱱ ᱜᱮᱭᱟ ᱚᱵᱚᱥᱥᱳ ᱩᱱᱠᱩ ᱥᱩᱠᱫᱩᱠ ᱨᱮ ᱩᱱᱠᱩ ᱦᱳᱭᱛᱚ ᱩᱱᱠᱩ ᱦᱚᱸ ᱠᱚ ᱜᱚᱲᱚᱣᱟᱢᱟ ᱥᱩᱠᱷ ᱫᱩᱠᱷ ᱨᱮ᱾
ᱢᱟ ᱟᱫᱚᱥ ᱠᱚᱢ ᱵᱟᱹᱱᱩᱜ ᱛᱟᱢᱟ ᱪᱮᱫ ᱜᱮ ᱟᱫᱚ ᱚᱠᱚᱭᱮᱢ ᱠᱷᱚᱭ ᱵᱟᱲᱟᱭᱭᱟ ᱦᱚᱲ
ᱦᱮᱸ ᱚᱱᱠᱟ ᱫᱩᱠ ᱨᱮᱢ ᱯᱟᱲᱟᱣᱮᱱᱟ ᱛᱟᱦᱞᱮ ᱛᱚᱠᱷᱚᱱ ᱩᱱᱠᱩ ᱤᱭᱟᱹ ᱠᱟᱛᱮᱜ ᱜᱮ ᱟᱢ ᱫᱚ ᱯᱚᱭᱥᱟᱢ ᱧᱟᱢᱟ᱾
ᱦᱩᱸ ᱦᱩᱸ᱾ ᱦᱚᱳᱭᱛᱚᱢ ᱟᱹᱠᱷᱨᱤᱧ ᱠᱮᱫ ᱠᱚᱣᱟ ᱟᱫᱚᱢ ᱜᱷᱟᱹᱲᱤᱡ ᱫᱚ ᱡᱟᱦᱟᱱᱟᱜ ᱵᱷᱟᱸᱰᱟᱱ ᱠᱚᱨᱮ ᱠᱚ ᱞᱟᱜᱟᱜ ᱜᱮᱭᱟ᱾
ᱦᱮᱸ᱾ ᱦᱮᱸ ᱢᱟᱱᱮ ᱡᱷᱚᱛᱚ ᱦᱚᱲ ᱨᱮᱱ ᱜᱮ ᱫᱚᱦᱚ ᱫᱚᱨᱠᱟᱨ ᱠᱟᱱᱟ ᱟᱫᱚ ᱵᱟᱵᱚᱱ ᱫᱚᱦᱚ ᱠᱚᱣᱟ ᱚᱱᱠ ᱦᱚᱲ ᱵᱟᱹᱱᱩᱜ ᱠᱚᱛᱟ ᱵᱚᱱᱟ ᱚᱠᱚᱭ ᱫᱚ ᱚᱠᱚᱭ ᱫᱚ ᱵᱟᱝ ᱠᱚ ᱠᱩᱥᱤᱭᱟᱜᱼᱟ᱾ ᱟᱨ ᱠᱷᱟᱡ ᱫᱚ ᱫᱚᱨᱠᱟᱨ ᱠᱟᱱ ᱜᱮᱭᱟ᱾
ᱡᱟᱦᱟᱱᱟᱜ ᱯᱚᱨᱚᱵᱽ ᱠᱚ ᱦᱩᱭᱩᱜ ᱛᱟᱵᱚᱱᱟ ᱚ ᱛᱮᱵᱚᱱ ᱦᱟᱛᱟᱣ ᱠᱮᱫ ᱠᱚᱜᱮ᱾
ᱦᱩᱸ᱾
ᱦᱮ ᱦᱟᱛᱟᱣ ᱫᱚ ᱦᱟᱸᱜ ᱴᱷᱤᱠ ᱜᱮᱭᱟ ᱴᱷᱤᱠ ᱫᱚ, ᱵᱟᱹᱱᱩᱜ ᱠᱚ ᱠᱷᱟᱡ ᱫᱚ ᱦᱚᱲ ᱫᱚ ᱚᱠᱚᱭᱮ ᱧᱮᱞ ᱠᱚᱣᱟ ᱚᱲᱟᱜ ᱨᱮᱫᱚ, ᱦᱮᱸ ᱥᱮ ᱵᱟᱝ?
ᱦᱮᱸ᱾ ᱮᱸ, ᱟᱯᱮ ᱨᱮᱱ ᱛᱟᱞᱦᱮ ᱢᱮᱱᱟᱜ ᱠᱚᱜᱮᱭᱟ ᱵᱟᱝ?
ᱟᱞᱮ ᱨᱮᱱ ᱫᱚ ᱤᱭᱟᱹ ᱦᱮᱱᱟᱜ ᱠᱚᱣᱟ ᱥᱩᱠᱨᱤ᱾
ᱛᱤᱱᱟᱹᱜ ᱜᱟᱱ?
ᱮᱭ ᱵᱟᱨᱭᱟ ᱵᱟᱨᱭᱟᱧ ᱧᱮᱞ ᱦᱚᱴᱚ ᱠᱟᱜ ᱠᱤᱱᱟ ᱛᱚ ᱟᱫᱚ ᱮᱠᱷᱚᱱ ᱫᱩᱧ ᱦᱮᱡ ᱠᱟᱱᱟ ᱱᱚᱛᱮ᱾
ᱚ ᱟᱢ ᱫᱚ ᱚᱲᱟᱜ ᱨᱮᱫᱚ ᱵᱟᱹᱱᱩᱜ ᱢᱮᱭᱟ?
ᱵᱟᱹᱱᱩᱧᱟ᱾
ᱩᱸ ᱞᱟᱴᱩ ᱜᱮᱭᱟ ᱥᱮ ᱠᱟᱴᱤᱡ ᱜᱮᱭᱟ, ᱞᱟᱹᱴᱩ ᱜᱮ?
ᱵᱟ ᱦᱚᱯᱚᱱ ᱠᱟᱜ ᱠᱤᱱ ᱛᱟᱦᱮᱱᱟᱭ ᱵᱟᱨᱭᱟ᱾
ᱵᱟᱨᱭᱟᱭ ᱦᱚᱯᱚᱱ ᱞᱮᱫ ᱠᱤᱱᱟ?
ᱦᱩᱸ, ᱟᱰ-ᱟᱭᱢᱟ ᱜᱟᱱ ᱠᱚ ᱛᱟᱦᱮᱸ ᱟᱭᱢᱟ ᱜᱟᱱ ᱠᱚ ᱛᱟᱦᱮᱸ ᱠᱟᱱ ᱛᱟᱞᱮᱭᱟ ᱦᱮᱸ ᱾
ᱦᱮᱸ ᱾
ᱟᱫᱚ ᱦᱟᱱᱛᱮ ᱱᱟᱱᱛᱮ ᱠᱚ ᱪᱟᱞᱟᱜᱼᱟ ᱚᱠᱚᱭ ᱫᱚ ᱤᱭᱟᱹ ᱠᱷᱮᱛᱨᱮ ᱤᱭᱟᱹ ᱠᱚᱠᱚ ᱡᱚᱢᱟ ᱥᱮ ᱾ ᱟᱫᱚ ᱯᱷᱟᱥᱤ ᱠᱚᱠᱚ ᱚᱰᱟᱣ ᱠᱟᱜᱼᱟ ᱚᱱᱛᱮ ᱱᱚᱛᱮ ᱠᱚ ᱜᱚᱡ ᱪᱟᱵᱟᱣ ᱠᱟᱱᱟ, ᱚᱠᱟ ᱨᱮ ᱫᱚ ᱥᱮᱛᱟ ᱠᱚ ᱜᱮᱨ ᱠᱚᱣᱟ ᱾
ᱦᱩᱸ ᱦᱩᱸ ᱦᱩᱸ ᱾
ᱥᱮᱛᱟ ᱟᱞᱮ ᱚᱱᱛᱮ ᱜᱮᱜᱮᱨ ᱥᱮᱛᱟ ᱦᱮᱱᱟᱜ ᱠᱚᱣᱟ ᱢᱮᱨᱚᱢ ᱠᱚᱢ ᱟᱹᱥᱩᱞ ᱠᱚᱣᱟ ᱳᱝᱠᱳ ᱦᱚᱸᱠᱚ ᱡᱚᱢ ᱠᱚᱛᱟᱢᱟ ᱾ ᱪᱮᱬᱮ ᱦᱚᱸᱢ ᱪᱮᱬᱮ ᱢᱮᱱᱟ ᱟᱹᱥᱩᱞ ᱠᱚᱣᱤᱧ ᱨᱩᱰᱟᱹ ᱠᱚᱠᱚ ᱦᱮᱱᱟᱜ ᱠᱚᱣᱟ ᱛᱤᱱ ᱠᱚᱨᱮ ᱠᱚ ᱚᱱᱟ ᱯᱷᱟᱸᱠᱟ ᱠᱚᱨᱮᱢ ᱫᱚᱦᱚ ᱠᱟᱠᱚᱣᱟ ᱡᱚᱢ ᱪᱟᱵᱟ ᱠᱟᱛᱮᱫ ᱠᱚ ᱪᱟᱞᱟᱣᱮᱱ ᱜᱮ ᱾
ᱮᱸᱻ ᱱᱮᱛᱟᱨ ᱡᱚᱛᱚ ᱜᱮ ᱥᱚᱢᱚᱥᱥᱟ ᱠᱟᱱ ᱜᱮᱭᱟ ᱾
ᱦᱩᱸ ᱾
ᱢᱤᱫᱴᱮᱡ ᱥᱚᱵᱽᱡᱤ ᱨᱚᱦᱚᱭ ᱨᱮᱦᱚᱸ ᱡᱟᱞᱟᱜ ᱠᱟᱱ ᱜᱮᱭᱟ, ᱟ ᱢᱤᱫᱴᱮᱡ ᱡᱟᱦᱟᱸ ᱜᱮ ᱡᱚᱛᱚ ᱜᱮ ᱟᱨᱠᱮ ᱥᱚᱢᱚᱥᱥᱟ ᱜᱮᱭᱟ ᱾